ᱦᱮᱞᱳ ᱡᱚᱦᱟᱨ ᱜᱮ
ᱦᱮᱸ ᱡᱚᱦᱟᱨ ᱜᱮ
ᱡᱚᱦᱟᱨ ᱜᱮ
ᱪᱤᱠᱟᱹᱭ ᱫᱟᱵᱤᱱ ᱱᱤᱛᱚᱜ ᱫᱚ?
ᱱᱤᱛᱚᱜ ᱫᱚ ᱪᱤᱠᱟ ᱦᱚᱸ ᱵᱟᱝ ᱜᱮ᱾ ᱪᱤ ᱪᱤᱠᱟᱹ ᱦᱚᱸ ᱵᱟᱝ ᱜᱮ᱾ ᱟᱨ ᱠᱤ ᱫᱩᱲᱩᱵ ᱠᱟᱱᱟᱞᱤᱧ᱾ ᱦᱩᱸ ᱟᱵᱮᱱ ᱫᱚᱵᱮᱱ ᱪᱤᱠᱟᱹᱭ ᱫᱟ᱾
ᱟᱹᱞᱤᱧ ᱦᱚᱸ ᱫᱩᱲᱩᱵ ᱵᱟᱲᱟ ᱠᱟᱱᱟᱞᱤᱧ ᱛᱩᱯᱩ ᱵᱟᱲᱟ ᱠᱟᱛᱮᱫ ᱡᱚᱢ ᱠᱚ ᱡᱚᱢ ᱵᱟᱲᱟ ᱠᱟᱛᱮᱫ᱾ ᱟᱫᱚ ᱫᱩᱲᱩᱵ ᱦᱩᱭ ᱠᱟᱱᱟ᱾
ᱦᱮᱸ ᱛᱟᱨ ᱯᱚᱨᱮ ᱚᱱᱟ ᱮᱴᱟᱜ ᱪᱮᱫ ᱵᱮᱱ ᱠᱟᱹᱢᱤᱭᱟ ᱱᱚᱣᱟ ᱠᱚᱨᱮ
ᱚᱲᱟᱜ ᱨᱮᱱᱟᱜ ᱜᱮ ᱦᱩᱲᱩ ᱠᱚ ᱨᱚᱦᱚᱭ ᱵᱟᱲᱟ ᱦᱩᱭᱩᱜ ᱠᱟᱱᱟ᱾
ᱛᱤᱱᱟᱹᱜ ᱜᱟᱱ ᱯᱮ ᱨᱚᱦᱚᱭ ᱠᱮᱫᱟ?
ᱠᱚᱢ ᱧᱚᱜ ᱜᱮᱞᱮ ᱨᱚᱦᱚᱭ ᱟᱠᱟᱫᱟ ᱛᱮᱦᱮᱧ ᱜᱮ ᱯᱳᱭᱞᱟᱹ ᱞᱮ ᱨᱚᱦᱚᱭ ᱫᱟᱛᱚ ᱟᱫᱚ᱾ ᱵᱤᱥᱛᱤ ᱧᱚᱜ ᱫᱚ ᱵᱟᱝ ᱦᱮᱸ᱾
ᱛᱟᱨᱯᱚᱨᱮ ᱟᱯᱮᱥᱱ ᱛᱟᱦᱟᱞᱮ ᱢᱟᱱᱮ ᱪᱮᱫ ᱞᱮᱠᱟᱭ ᱫᱟᱜ ᱮᱫᱟ ᱵᱟᱦᱞᱤ ᱥᱮ ᱦᱟᱞᱠᱟ ᱦᱟᱞᱠᱟ᱾
ᱦᱚ ᱫᱟᱜ ᱫᱚᱭ ᱫᱟᱜ ᱮᱫ ᱜᱮᱭᱟ ᱫᱟᱜ ᱡᱟᱹᱯᱩᱫ ᱵᱷᱟᱜᱤ ᱜᱮ ᱢᱟᱱᱮ ᱡᱟᱹᱲᱤᱭᱮᱫᱟᱭ ᱵᱟᱨᱥᱤᱧ ᱜᱟᱱ ᱫᱚ ᱵᱷᱟᱜᱼᱼ ᱵᱷᱟᱜᱮ ᱜᱮ ᱫᱟᱜ ᱠᱮᱫᱟᱭ ᱛᱮᱦᱮᱧ ᱦᱚᱸ ᱥᱮᱛᱟᱜ ᱫᱚ ᱫᱟᱜ ᱠᱮᱫᱟᱭ ᱢᱟᱱᱮ ᱵᱷᱩᱨ ᱠᱷᱚᱱ ᱟᱫᱚ ᱱᱤᱛ ᱫᱚ ᱱᱤᱛ ᱫᱚ ᱯᱷᱟᱸᱠᱟ ᱟᱠᱟᱫᱟᱭ ᱚᱞᱯᱚ ᱚᱞᱯᱚ ᱢᱟᱱᱮ ᱥᱤᱛᱩᱝ ᱧᱮᱞᱚᱜ ᱠᱟᱱᱟ᱾
ᱦᱩᱸ ᱚ ᱟᱞᱮ ᱥᱮᱫ ᱦᱚᱸ ᱚᱱᱠᱟᱜᱮ ᱢᱟᱱᱮ ᱵᱟᱨ ᱯᱮ ᱫᱤᱱ ᱵᱷᱟᱜᱤ ᱜᱮ ᱫᱟᱜ ᱠᱮᱫᱟᱭ᱾ ᱛᱮᱦᱮᱧ ᱫᱚ ᱵᱟᱭ ᱫᱟᱜ ᱫᱟ ᱥᱮᱛᱟᱜ ᱥᱮᱫ ᱮᱠᱴᱩ ᱧᱩᱨ ᱮᱱᱟ᱾ ᱛᱟᱨᱯᱚᱨᱮ ᱟᱞᱮ ᱥᱮᱫ ᱦᱚᱸ ᱚᱱᱠᱟ ᱜᱮ ᱮᱦᱚᱵ ᱵᱟᱲᱟ ᱦᱩᱭ ᱟᱠᱟᱱᱟ᱾
ᱦᱚᱸ
ᱨᱚᱭ ᱦᱩᱸ ᱛᱟᱨᱯᱚᱨ ᱚᱱᱟ ᱥᱟᱶᱛᱮ ᱟᱞᱮ ᱥᱮᱫ ᱫᱚ ᱤᱭᱟᱹ ᱠᱚᱞᱮ ᱨᱚᱦᱚᱭᱮᱫᱟ ᱠᱚᱯᱤ ᱛᱟᱨᱯᱚᱨᱮ ᱥᱚᱵᱽᱡᱤ ᱠᱚ ᱡᱮᱢᱚᱱ ᱵᱤᱞᱟᱛᱤ ᱵᱮᱸᱜᱟᱲ ᱦᱮᱸ ᱢᱩᱞᱟᱹ ᱛᱩᱞᱟ ᱟᱨᱠᱤ ᱱᱚᱣᱟ ᱠᱚ᱾
ᱚ
ᱦᱩᱸ
ᱟᱞᱮ ᱦᱚᱸᱞᱮ ᱪᱟᱥ ᱵᱟᱲᱟ ᱟᱠᱟᱫ ᱜᱮᱭᱟᱞᱮ ᱢᱟᱱᱮ ᱥᱚᱵᱽᱡᱤ ᱠᱚ ᱢᱟᱱᱮ ᱵᱟᱲᱜᱮ ᱠᱚᱨᱮ᱾
ᱦᱩᱸ
ᱵᱮᱸᱜᱟᱲ ᱠᱚ ᱢᱟᱹᱨᱤᱪ ᱫᱟᱨᱮ ᱠᱚ ᱠᱟᱞᱞᱟ ᱠᱚ ᱠᱩᱸᱫᱽᱨᱤ ᱠᱚ ᱡᱷᱤᱸᱜᱟᱹ ᱠᱚ᱾ ᱚᱱᱟ ᱠᱚᱞᱮ ᱢᱟᱱᱮ ᱱᱤᱡᱮᱛᱮ ᱡᱚᱢ ᱞᱟᱹᱜᱤᱫ ᱟᱨᱠᱤ ᱟᱹᱠᱷᱨᱤᱧ ᱞᱟᱹᱜᱤᱫ ᱫᱚ ᱵᱟᱝ ᱢᱟᱱᱮ ᱡᱚᱠᱷᱚᱱ ᱚᱲᱟᱜ ᱠᱚᱨᱮ ᱵᱟᱝ ᱛᱟᱦᱮᱱᱟ ᱚᱱᱟ ᱠᱚ ᱚᱱᱟ ᱠᱚᱜᱮ ᱢᱟᱱᱮ ᱡᱚᱢ ᱦᱩᱭᱩᱜ ᱜᱮᱭᱟ᱾ ᱟᱨ ᱚᱱᱟ ᱫᱟᱨᱮ ᱠᱚᱦᱚᱸ ᱢᱮᱱᱟᱜ ᱜᱮᱛᱟᱞᱮ ᱜᱮᱭᱟ ᱞᱚᱣᱟ ᱫᱟᱨᱮ ᱠᱚ ᱰᱟᱵᱽ ᱫᱟᱨᱮ ᱠᱚ ᱩᱞ ᱫᱟᱨᱮ ᱠᱚ ᱠᱟᱱᱴᱷᱟᱲ ᱫᱟᱨᱮ ᱠᱚ ᱯᱤᱭᱟᱹᱨᱤ ᱫᱟᱨᱮ ᱠᱚ ᱵᱟᱲᱜᱮ ᱠᱚᱨᱮ ᱟᱨᱠᱤ ᱚᱱᱟ ᱫᱟᱨᱮ ᱠᱚ᱾
ᱚ ᱟᱞᱮ ᱥᱮᱫ ᱫᱚ ᱫᱟᱨᱮ ᱫᱚ ᱡᱚᱛᱚ ᱫᱟᱨᱮ ᱜᱮ ᱢᱮᱱᱟᱜᱼᱟ᱾ ᱢᱟᱱᱮ ᱡᱚᱛᱚ ᱞᱮᱠᱟᱱ ᱫᱟᱨᱮ ᱥᱟᱨᱡᱚᱢ ᱫᱟᱨᱮ ᱢᱮᱱᱟᱜᱼᱟ᱾ ᱢᱟᱱᱮ ᱛᱮᱨᱮᱞ ᱫᱟᱨᱮ ᱢᱮᱱᱟᱜᱼᱟ᱾ ᱠᱩᱫ ᱡᱟᱢ ᱠᱩᱫ ᱫᱟᱨᱮ ᱢᱮᱱᱟᱜᱼᱟ᱾ ᱦᱩᱸ ᱛᱟᱞᱯᱚᱨ ᱵᱟᱹᱨᱩ ᱫᱟᱨᱮ ᱢᱮᱱᱟᱜ ᱟ ᱾ ᱟᱨᱚ ᱟᱨᱚ ᱢᱟᱱᱮ ᱡᱟᱵᱚᱛᱤᱭᱚ ᱡᱚᱛᱚᱜᱮ ᱫᱟᱨᱮ ᱠᱚᱫᱚ ᱢᱮᱱᱟᱜ ᱜᱮᱭᱟ᱾
ᱟ ᱦᱚᱸ ᱫᱟᱨᱮ ᱠᱚ ᱦᱮᱸ ᱵᱤᱨ ᱠᱚᱨᱮ ᱵᱮᱱᱟᱜ ᱫᱚ ᱢᱮᱱᱟᱜ ᱛᱟᱞᱮ ᱜᱮᱭᱟ ᱵᱤᱨ ᱠᱚᱨᱮ ᱫᱚ ᱟᱫᱚ ᱫᱚ ᱱᱚᱣᱟ ᱟᱨᱠᱤ ᱱᱚᱣᱟ ᱡᱚᱢᱡᱟᱭ ᱠᱚᱜᱮ ᱢᱮᱱᱟᱜ ᱛᱟᱞᱮᱭᱟ ᱟᱨᱠᱤ᱾
ᱦᱩᱸ ᱥᱚᱵᱽᱡᱤ ᱠᱚᱫᱚ ᱛᱟᱦᱚᱞᱮ ᱢᱟᱱᱮ ᱱᱤᱡᱮ ᱞᱟᱹᱜᱤᱫ ᱯᱮ ᱪᱟᱥ ᱛᱟᱦᱮᱱᱟ ᱟᱠᱷᱨᱤᱧ ᱞᱟᱹᱜᱤᱫ ᱫᱚ ᱵᱟᱝ᱾
ᱵᱟᱝ ᱟᱹᱠᱷᱨᱤᱧ ᱞᱟᱹᱜᱤᱫ ᱫᱚ ᱵᱟᱝ ᱱᱤᱡᱮ ᱡᱚᱢ ᱞᱟᱹᱜᱤᱫ᱾
ᱚ
ᱥᱚᱵᱽ ᱥᱩᱢᱚᱭ ᱛᱚ ᱠᱤᱨᱤᱧ ᱠᱟᱛᱮᱜ ᱡᱚᱢ ᱫᱚ ᱵᱟᱝᱜᱮ ᱥᱚᱢᱵᱷᱚᱵᱼᱟᱛᱚ᱾
ᱦᱮᱸ ᱦᱮᱸ
ᱡᱚᱠᱷᱚᱱ ᱵᱟᱝ ᱛᱟᱦᱮᱸᱭᱮᱱᱟ ᱚᱱᱟ ᱠᱚᱜᱮ ᱜᱚᱜ ᱵᱟᱲᱟ ᱠᱟᱛᱮᱜ ᱡᱚᱢ ᱦᱩᱭᱩᱜ ᱛᱤᱧᱟᱹ᱾
ᱦᱮᱸ ᱦᱸ ᱟᱨ ᱪᱤᱞᱤ ᱠᱚᱯᱮ ᱪᱟᱥ ᱠᱚ ᱛᱟᱱ ᱢᱟᱱᱮ ᱪᱤᱞᱤ ᱠᱚ ᱚᱲᱟᱜ ᱨᱮᱯᱮ ᱟᱹᱥᱩᱞ ᱠᱚ ᱛᱟᱦᱮᱱᱟ᱾
ᱦᱮᱸ ᱥᱩᱠᱨᱤ ᱢᱮᱱᱟᱜ ᱠᱚᱛᱟᱞᱮᱭᱟ ᱢᱤᱫᱴᱤᱡ ᱥᱩᱠᱨᱤ ᱢᱮᱱᱟᱭ ᱛᱟᱞᱮᱭᱟ ᱜᱮᱰᱮ ᱢᱮᱱᱟᱜ ᱠᱚᱛᱟᱞᱮᱭᱟ᱾ ᱥᱤᱢ ᱦᱚᱸ ᱢᱮᱱᱟᱜ ᱠᱚᱣᱟ ᱟᱨ ᱰᱟᱝᱨᱤ ᱢᱮᱱᱟᱜ ᱠᱚᱣᱟ᱾
ᱚ
ᱦᱩᱸ, ᱩᱱᱠᱩ ᱠᱚᱜᱮ ᱢᱮᱱᱟᱜ ᱠᱚ ᱛᱟᱞᱮ ᱜᱮᱭᱟ ᱾
ᱢᱟᱱᱮ ᱥᱤᱢ, ᱥᱩᱠᱨᱤ ᱩᱱᱠᱩ ᱪᱮᱫ ᱞᱮᱠᱟ ᱰᱷᱮᱨ ᱜᱮᱭᱟ ᱥᱮ ᱠᱚᱢ?
ᱚᱱᱮ ᱠᱚᱢᱞᱟ ᱠᱚᱢ ᱜᱮ ᱫᱚᱢᱮ ᱫᱚ ᱵᱟᱝ ᱜᱮ ᱾
ᱦᱩᱸ ᱦᱩᱸ ᱾ ᱜᱟᱹᱰᱭᱟᱹ ᱠᱚ ᱢᱮᱱᱟᱜ ᱛᱟᱯᱮ ᱜᱮᱭᱟ, ᱵᱟᱸᱫ, ᱵᱟᱸᱫ ᱠᱚ ᱢᱮᱱᱟᱜ ᱛᱟᱯᱮ ᱜᱮᱭᱟ ᱾
ᱦᱮᱸ, ᱵᱟᱸᱫᱷ ᱠᱚ ᱢᱮᱱᱟᱜ ᱜᱮᱭᱟ ᱟᱫᱚ ᱥᱟᱹᱜᱤᱧ ᱜᱮ ᱥᱟᱹᱜᱤᱱ ᱜᱮᱭᱟ ᱾
ᱦᱟᱹᱠᱩ ᱠᱚᱦᱚᱸ ᱛᱟᱦᱚᱞᱮ ᱯᱮ ᱪᱟᱥ ᱠᱚ ᱛᱟᱦᱮᱱᱟ?
ᱦᱮᱸ, ᱪᱟᱥ ᱦᱩᱭᱩᱜ ᱜᱮᱭᱟ ᱾
ᱚ ᱾
ᱚᱱᱟ ᱵᱟᱸᱫ ᱠᱚᱨᱮ ᱟᱨᱠᱤ ᱯᱩᱠᱷᱨᱤ ᱤᱭᱟᱹ ᱠᱟᱨᱮ, ᱠᱚ ᱚᱱᱟᱨᱮ ᱟᱲᱟᱜ ᱵᱟᱲᱟ ᱠᱚ ᱦᱩᱭᱩᱜ ᱜᱮᱭᱟ, ᱱᱤᱛᱚᱜ ᱫᱚ ᱟᱫᱚ ᱟᱲᱟᱜ ᱠᱚ ᱦᱩᱭᱩᱜᱼᱟ ᱛᱚ ᱱᱤᱛᱚᱜ ᱫᱚ ᱟᱫᱚ ᱫᱟᱜ ᱾ ᱫᱟᱜ ᱛᱮ ᱰᱚᱵᱷᱟᱜ ᱠᱚ ᱯᱮᱨᱮᱡ ᱦᱤᱡᱩᱜ ᱠᱟᱱᱟ ᱾
ᱦᱮᱸ ᱦᱮᱸ, ᱢᱟᱱᱮ ᱫᱟᱜ ᱛᱟᱦᱮᱸ ᱯᱩᱨᱟᱹᱜᱼᱟ ᱥᱮ ᱟᱨᱠᱤ ᱫᱟᱜ ᱢᱟᱱᱮ ᱟᱸᱡᱮᱫᱚᱜ ᱛᱟᱦᱮᱱᱟ ᱪᱟᱵᱟᱜ ᱛᱟᱦᱮᱱᱟ ᱾
ᱦᱩᱸ ᱾
ᱫᱟᱜ ᱚᱱᱟ ᱵᱟᱸᱫᱨᱮ ᱯᱩᱠᱷᱨᱤ ᱠᱚᱨᱮ ᱛᱟᱦᱮᱸ ᱯᱩᱨᱟᱹᱜ ᱟᱥᱮ ᱪᱟᱵᱟᱜ ᱛᱟᱦᱮᱱᱟ ᱾
ᱢᱟᱱᱮ ᱠᱚᱢ ᱠᱚᱢ ᱛᱟᱦᱮᱱᱟ ᱟᱨᱠᱤ ᱾
ᱚ, ᱢᱟᱱᱮ ᱧᱮᱞ ᱢᱮ ᱵᱟᱝ ᱡᱩᱫᱤ ᱛᱟᱦᱮᱸ ᱯᱩᱨᱟᱹᱜᱼᱟ ᱛᱟᱦᱚᱞᱮ ᱦᱟᱹᱠᱩ ᱠᱚᱫᱚ ᱪᱟᱥ ᱫᱚ ᱚᱱᱠᱟ ᱵᱷᱟᱹᱜᱤ ᱫᱚ ᱵᱟᱝ ᱠᱚ ᱦᱩᱭᱩᱜᱼᱟ, ᱦᱩᱭᱩᱜᱼᱟ ᱟᱨᱠᱤ ᱾ ᱰᱷᱮᱨ ᱯᱩᱨᱟᱹ ᱞᱮᱱᱠᱷᱟᱱ ᱵᱟᱝ ᱵᱷᱟᱞᱤ ᱜᱮ ᱦᱩᱭᱩᱜᱼᱟ ᱾ ᱢᱟᱱᱮ ᱵᱟᱨ ᱵᱟᱨ ᱵᱟᱝ ᱟᱲᱟᱜ ᱦᱩᱭᱩᱜᱼᱟ ᱾
ᱦᱳᱭ ᱦᱳᱭ ᱾
ᱦᱩᱸ ᱾
ᱛᱟᱦᱮᱸ ᱫᱚ ᱢᱮᱱᱟᱜᱱᱟ ᱛᱟᱦᱮᱸ ᱫᱚ ᱛᱟᱦᱮᱱ ᱛᱟᱞᱮᱭᱟ ᱫᱚᱢᱮ ᱫᱚ ᱢᱟᱱᱮ ᱫᱚᱢᱮ ᱦᱚᱸ ᱵᱟᱝᱜᱮ ᱛᱟᱦᱮᱱᱟ ᱟᱨᱠᱤ ᱾
ᱦᱩᱸ ᱦᱩᱸ ᱾ ᱚ ᱾ ᱛᱟᱨᱯᱚᱨᱮ ᱦᱤᱸᱨᱻ ᱢᱟᱱᱮ ᱦᱚᱭᱛᱳ ᱟᱯᱮᱭᱟᱜ ᱢᱟᱱᱮ ᱟᱛᱩ ᱫᱚ ᱪᱮᱫ ᱞᱮᱠᱟ? ᱢᱟᱱᱮ ᱪᱮᱫ ᱞᱮᱠᱟᱱ ᱡᱟᱭᱜᱟ ᱨᱮ ᱢᱮᱱᱟᱜᱼᱟ?
ᱟᱞᱮ ᱫᱚ ᱢᱟᱱᱮ ᱴᱟᱺᱰᱤ ᱜᱮᱛᱟᱞᱮᱭᱟ ᱵᱤᱨ ᱠᱚᱫᱚ ᱵᱟᱹᱱᱩᱜ ᱛᱟᱞᱮᱭᱟ ᱥᱩᱨ ᱠᱚᱨᱮ ᱫᱚ ᱾
ᱦᱩᱸ ᱾
ᱢᱟᱴ ᱨᱮᱜᱮ ᱟᱨᱠᱤ ᱢᱟᱴᱷ ᱜᱮᱭᱟᱞᱮ ᱾
ᱦᱮᱸ ᱦᱮᱸ ᱦᱩᱸ ᱾
ᱢᱟᱱᱮ ᱵᱤᱨ ᱢᱟᱱᱮ ᱵᱤᱨ ᱜᱮ ᱢᱮᱱ ᱢᱟᱱᱮ ᱢᱮᱱᱟᱜ ᱫᱚ ᱢᱮᱱᱟᱜᱼᱟ ᱫᱚᱢᱮ ᱠᱟᱹᱭ ᱟᱹᱰᱤ ᱥᱟᱺᱜᱤᱧ ᱜᱮᱭᱟ ᱾
ᱦᱩᱸ ᱦᱩᱸ ᱾
ᱦᱮᱸ, ᱱᱤᱡᱮᱨᱟᱜ ᱵᱩᱡ ᱫᱚ ᱢᱟᱱᱮ ᱵᱟᱹᱱᱩᱜᱼᱟ ᱾
ᱟᱞᱮ ᱥᱮᱫ ᱦᱚᱸ ᱚᱱᱠᱟ ᱜᱮ ᱵᱤᱨ ᱫᱚ ᱢᱮᱱᱟᱜ ᱜᱮᱭᱟ, ᱛᱚ ᱥᱟᱺᱜᱤᱧ ᱧᱚᱜ ᱪᱟᱞᱟᱜ ᱦᱩᱭᱩᱜᱼᱟ ᱾
ᱦᱩᱸ ᱾
ᱛᱚ ᱚᱱᱛᱮ ᱫᱚᱢᱮ ᱵᱤᱨ ᱢᱮᱱᱟᱜ ᱜᱮᱭᱟ ᱾
ᱚ ᱾
ᱦᱩᱸ, ᱵᱤᱨ ᱠᱚᱨᱮ ᱪᱤᱞᱤ ᱠᱚ ᱢᱮᱱᱟᱜ ᱠᱚᱣᱟ?
ᱦᱟᱹᱛᱤ ᱠᱚᱠᱚ ᱢᱮᱱᱟᱜ ᱠᱚ ᱜᱮᱭᱟ ᱟᱨ ᱩᱱᱠᱩ ᱛᱤᱨ ᱟᱨᱚ ᱢᱟᱱᱮ ᱵᱤᱨ ᱨᱮ ᱡᱮ ᱠᱚ ᱛᱟᱦᱮᱱᱟ ᱠᱚ ᱾
ᱦᱮᱸ ᱦᱮᱸ᱾
ᱵᱤᱨ ᱠᱷᱚᱲ ᱢᱟᱱᱮ ᱤᱭᱟᱹ ᱠᱚ ᱠᱷᱚᱨᱜᱳᱥ ᱠᱚ ᱾
ᱦᱮᱸ ᱾
ᱚᱸ ᱵᱤᱝᱠᱚ ᱟᱨᱚ ᱵᱤᱵᱤᱱᱱᱚ ᱠᱚ ᱦᱮᱸ ᱵᱤᱵᱤᱱᱱᱚ ᱦᱳᱭ ᱛᱟᱦᱮ ᱩᱪᱤᱛ ᱩᱱᱠᱩ ᱠᱚ ᱦᱩᱸ ᱦᱩᱸ
ᱩᱸ ᱞᱟᱴᱩ ᱵᱤᱨ ᱠᱟᱱ ᱜᱮᱭᱟ ᱢᱟᱨᱟᱝ ᱜᱮᱭᱟ
ᱦᱩᱸ ᱢᱟᱨᱟᱝ ᱫᱚ ᱢᱟᱨᱟᱝ ᱜᱮᱭᱟ ᱠᱤᱱᱛᱩ ᱥᱟᱹᱜᱤᱱ ᱜᱮᱭᱟ ᱟᱨᱠᱤ ᱢᱟᱱᱮ ᱡᱚᱠᱷᱚᱱ ᱢᱟᱱᱮ ᱫᱤᱱᱟᱹᱢ ᱦᱤᱞᱳᱜ ᱫᱚ ᱪᱟᱞᱟᱣ ᱫᱚ ᱵᱟᱝ ᱥᱚᱢᱵᱷᱚᱵᱼᱟ ᱟᱨᱠᱤ
ᱟᱞᱮ ᱡᱚᱱᱰᱨᱟ ᱠᱚᱯᱮ ᱨᱚᱭ ᱛᱟᱦᱮᱱ ᱜᱮᱭᱟ ᱥᱮ ᱵᱟᱝ
ᱦᱮᱸ ᱨᱚᱦᱚᱭ ᱦᱳᱭ ᱞᱮᱱ ᱜᱮᱭᱟ ᱢᱟᱱᱮ ᱢᱮᱫᱴᱟᱝ ᱠᱷᱮᱛ ᱟᱨᱠᱤ
ᱠᱷᱮᱛ ᱥᱮ ᱵᱟᱲᱜᱮ ᱯᱮ ᱨᱟᱭ ᱫᱟ ᱚᱱᱟ ᱡᱚᱱᱨᱟ ᱠᱚ
ᱵᱟᱲᱜᱮ ᱨᱮ ᱟᱨᱠᱤ
ᱩᱸ ᱟᱯᱮ ᱥᱮᱫ ᱦᱩᱭᱱᱟ ᱥᱮ ᱵᱟᱝ
ᱪᱮ
ᱡᱚᱱᱰᱨᱟ ᱜᱮ
ᱦᱮᱸ ᱦᱳᱭᱮᱱ ᱛᱮ ᱪᱟᱵᱟ ᱪᱟᱵᱟ ᱦᱤᱡᱩᱜ ᱠᱟᱱᱟ
ᱚ ᱟᱞᱮ ᱥᱮᱫ ᱫᱚ ᱦᱤᱸᱛᱚᱜ ᱫᱚ ᱦᱩᱰᱤᱧ ᱜᱮᱭᱟ ᱫᱚᱢᱮ ᱫᱚ ᱵᱟᱝ ᱦᱩᱰᱤᱧᱟ ᱢᱟᱱᱮ ᱩᱸ ᱢᱤᱫ ᱦᱚᱲ ᱤᱱᱠᱟᱹ ᱫᱟᱨᱮ ᱠᱟᱱᱟ
ᱚ
ᱢᱟᱱᱮ ᱦᱩᱭᱩᱜᱼᱟ ᱚᱱᱟ ᱵᱷᱟ ᱥᱨᱟᱵᱚᱱ ᱵᱷᱟᱫᱚᱨ ᱵᱟᱦᱟᱫᱚᱨ ᱥᱮᱫ
ᱚ ᱠᱳᱡ ᱛᱟᱦᱚᱞᱮ ᱛᱟᱭᱱᱚᱢ ᱥᱮᱫ ᱜᱮᱯᱮ ᱨᱚᱦᱚᱭ ᱟᱠᱟᱫᱟ
ᱦᱮᱸ ᱟᱞᱮ ᱥᱮ ᱟᱞᱮ ᱫᱚ ᱱᱚᱣᱟ ᱴᱟᱭᱤᱢ ᱨᱮᱜᱮᱞᱮ ᱨᱚᱦᱚᱭ ᱛᱟᱸᱦᱮᱱᱟ
ᱳᱜ ᱳ
ᱦᱩᱸ
ᱟᱞᱮᱭᱟᱜ ᱫᱚ ᱜᱚᱜ ᱜᱚᱜ ᱛᱮ ᱪᱟᱵᱟ ᱦᱮᱜ ᱟᱠᱟᱱ ᱛᱟᱞᱮᱭᱟ ᱵᱟᱹᱱᱩᱜ ᱜᱮᱭᱟ ᱵᱮᱥᱤ ᱫᱚ
ᱚ ᱛᱟᱞᱩ ᱦᱟᱱᱮ ᱡᱚᱛᱚᱱᱟᱜ ᱜᱮᱯᱮ ᱪᱟᱥ ᱛᱟᱸᱦᱮᱱ ᱜᱮᱭᱟ ᱦᱮᱸ ᱵᱟᱝ
ᱦᱮᱸ ᱢᱟᱱᱮ ᱫᱚᱢᱮ ᱫᱚ ᱵᱟᱝ ᱟᱨᱠᱤ ᱠᱚᱢ ᱠᱚᱢ ᱫᱚᱞᱮ ᱪᱟᱥ ᱜᱮᱭᱟ ᱛᱤᱱᱟᱹᱜ ᱴᱟᱞᱮ ᱥᱟᱢᱞᱟᱣ ᱫᱟᱲᱮᱭᱟᱜ ᱟᱨᱠᱤ
ᱱᱤᱡᱮ ᱞᱟᱜᱤᱜ
ᱦᱮᱸ
ᱩᱸ ᱛᱟᱨᱯᱚᱨᱮ
ᱦᱮᱸ ᱫᱮᱵᱤ
ᱪᱮᱫ ᱠᱚᱢ ᱠᱟᱹᱢᱤ ᱛᱟᱜ ᱮᱱ ᱜᱮ ᱟᱢ
ᱪᱮᱜ ᱦᱚᱸ ᱵᱟᱝ ᱚᱲᱟᱜ ᱨᱮᱜᱮ
ᱚᱞ ᱯᱟᱲᱦᱟᱣ ᱠᱚ?
ᱦᱳᱭ ᱚᱞᱚᱜ ᱯᱟᱲᱦᱟᱣ ᱠᱚ᱾
ᱚ ᱦᱮᱸ ᱚᱞ ᱯᱟᱲᱦᱟᱣ ᱦᱚᱸ ᱫᱚᱨᱠᱟᱨ ᱜᱮᱭᱟ ᱚᱞ ᱯᱟᱲᱦᱟᱣ ᱜᱮᱛᱚ ᱥᱚᱵ ᱡᱚᱛᱚ ᱠᱷᱚᱡ ᱞᱟᱦᱟᱛᱮ ᱛᱟᱨᱯᱚᱨᱮ, ᱢᱮᱱᱟᱜ ᱜᱮ ᱦᱩᱸ ᱮᱴᱟᱜ ᱡᱤᱱᱤᱥ ᱦᱮᱸ ᱦᱮᱸ ᱩᱸ ᱛᱟᱨ ᱯᱚᱨᱮ ᱪᱮᱜ ᱠᱚ ᱢᱮᱱᱟ?
ᱦᱮᱸ ᱞᱟᱹᱭᱵᱤᱱ
ᱢᱟᱱᱮ ᱰᱟᱝᱨᱤ ᱢᱮᱨᱚᱢ ᱫᱚ ᱛᱤᱱᱟᱹᱜ ᱛᱱᱟᱹᱜ ᱮᱱᱟᱜ ᱠᱚ ᱛᱟᱯᱮ? ᱰᱷᱹᱮᱨ
ᱰᱷᱮᱨ ᱫᱚ ᱵᱟᱝᱟ ᱢᱟᱱᱮ ᱥᱩᱠᱨᱤ ᱢᱤᱫᱴᱤᱡ ᱢᱮᱱᱟᱭ ᱛᱟᱞᱮᱭᱟ ᱰᱟᱹᱝᱨᱤ ᱢᱤᱫᱴᱮᱱ ᱢᱮᱱᱟᱭ ᱛᱟᱞᱮᱭᱟ ᱟᱨ ᱵᱩᱡᱟᱹᱜ ᱠᱟᱱ ᱛᱟᱭᱧ
ᱦᱩᱸ᱾
ᱦᱩ ᱟᱨ ᱥᱤᱢ ᱦᱚᱸ ᱚᱱᱠᱟ ᱜᱮ ᱢᱮᱱᱟᱜ ᱠᱚᱣᱟ ᱯᱟᱸᱪ ᱪᱷᱚᱴᱤ ᱜᱟᱱ ᱜᱰᱮ ᱦᱚᱸᱚᱱᱠᱟ ᱜᱮ ᱟᱨᱠ ᱯᱟ ᱪᱷᱚᱴᱤ ᱜᱟᱱ᱾
ᱦᱮᱸ ᱦᱮᱸ
ᱦᱩᱸ ᱡᱟᱥᱛᱤ ᱫᱚ ᱵᱟᱝ ᱜᱮ
ᱚ
ᱟᱫᱚ ᱩᱱᱠᱩ ᱡᱟᱹᱥᱛᱤ ᱧᱚᱜ ᱮᱢ ᱪᱟᱥ ᱠᱟᱠᱚᱣᱟ ᱩᱱᱠᱩ ᱫᱚᱦᱚ ᱞᱟᱹᱜᱤᱫ ᱦᱚᱸᱛᱚ ᱚᱱᱠᱟ ᱜᱮ ᱡᱟᱭᱜᱟ ᱫᱚᱨᱠᱟᱨᱟ᱾
ᱦᱮᱸ ᱟᱯᱮ ᱚᱲᱟᱜ ᱦᱚᱲ ᱠᱚ ᱡᱚᱛᱚ ᱜᱮ ᱱᱟᱯᱟᱭ ᱜᱮ ᱥᱮ?
ᱦᱮᱸ ᱱᱟᱯᱟᱭ ᱜᱮ᱾
ᱦᱚ ᱦᱮᱛᱟᱨ ᱫᱚᱮᱛᱟᱨ ᱫᱚ ᱠᱟᱹᱢᱤ ᱫᱤᱱ ᱛᱚ ᱢᱟᱱᱮ ᱵᱚᱥᱚᱨ ᱫᱤᱱᱨᱮ ᱢᱟᱱᱮ ᱡᱚᱜᱚ ᱱᱚᱣᱟ ᱫᱚ ᱪᱟᱥ ᱫᱤᱱ ᱛᱚ ᱵᱮᱥᱤ ᱫᱚ ᱵᱟᱝᱲ ᱪᱷᱚ ᱢᱟᱥ ᱪᱟᱥ ᱛᱮ ᱥᱚᱢᱚᱭ ᱞᱟᱜᱟᱜ ᱦᱮᱥᱮ᱾
ᱦᱳᱭ ᱦᱳᱭ
ᱢᱟᱱᱮ ᱪᱷᱚ ᱢᱟᱥ ᱚᱱᱟᱛᱮ ᱱᱤᱛᱚᱜ ᱫᱚ ᱡᱚᱛᱚ ᱠᱚᱜᱮ ᱠᱚ ᱠᱟᱹᱢᱤ ᱛᱟᱦᱮᱱ ᱜᱮᱭᱟ᱾
ᱦᱩᱸ
ᱯᱩᱨᱟᱹ ᱵᱚᱥᱚᱨ ᱫᱤᱱ ᱨᱮᱱᱟᱜ ᱡᱚᱢᱟᱜ ᱟᱨᱠᱤ ᱪᱷᱚ ᱢᱟᱥ ᱛᱮ ᱠᱚ ᱤᱭᱟᱹᱭ ᱛᱟᱦᱮᱱ-ᱟ
ᱦᱳᱭ ᱚᱱᱛᱮ ᱫᱚ ᱛᱟᱦᱚᱞᱮ ᱪᱮᱫᱠᱟ ᱯᱪᱮᱫ ᱯᱚᱨᱚᱵᱽ ᱠᱚ ᱦᱩᱭᱩᱜ ᱠᱟᱱᱟ?
ᱯᱚᱨᱚᱵᱽ ᱠᱚᱫᱚ ᱟᱨ ᱟᱵᱚᱣᱟᱜ ᱛᱚ? ᱱᱤᱛᱚᱜ ᱫᱚ ᱪᱮᱫ ᱦᱚᱸ ᱯᱚᱨᱚᱵ ᱦᱤᱛᱚᱜ ᱫᱚ ᱵᱟᱝ ᱦᱩᱭᱩᱜ ᱠᱟᱱᱟ᱾ ᱱᱤᱛᱚᱜ ᱫᱚ ᱠᱟᱹᱢᱤ ᱫᱤᱱ ᱯᱚᱨᱚᱵᱽ ᱫᱚ ᱵᱟᱝ ᱦᱩᱭᱩᱜ ᱠᱟᱱᱟ ᱱᱤᱛᱚᱜ ᱯᱚᱨᱚᱵᱽ ᱫᱚ ᱦᱟᱸᱜ ᱠᱟᱱᱟ ᱟᱵᱚᱣᱟᱜ ᱛᱚ ᱚᱱᱟ ᱥᱚᱦᱚᱨᱟᱭ ᱠᱚᱜᱮ ᱵᱟᱦᱟ, ᱥᱚᱦᱚᱨᱟᱭ ᱦᱮᱸ ᱦᱮᱸ ᱟᱨ ᱚᱱᱟ ᱦᱸ ᱯᱷᱟᱜᱩᱱ, ᱪᱟᱹᱮᱫ, ᱵᱟᱭᱥ ᱡᱟᱦᱟᱸ ᱵᱟᱯᱞᱟ ᱦᱩᱭᱱᱟ ᱞᱫ ᱫᱚ ᱵᱟᱯᱞᱟ ᱠᱟᱹᱢᱤ ᱫᱤᱱ ᱱᱤᱛᱚᱜ ᱫᱚ ᱠᱟᱹᱢᱤ
ᱦᱳᱭ ᱛᱟᱸᱦᱮ ᱜᱮ
ᱦᱮᱸ ᱦ ᱛᱟᱨᱯᱚᱨᱮ ᱥᱚᱦᱚᱨᱟᱭ ᱠᱚ ᱯᱚᱛᱚ ᱠᱚ ᱛᱟᱨᱯᱚᱨᱮ ᱵᱩ ᱥᱩᱠᱚ
ᱦᱩᱸ ᱦᱩᱸ
ᱯᱳᱥ ᱯᱚᱨᱚᱵᱽ
ᱵᱩᱨᱩ ᱵᱚᱸᱜᱟ ᱠᱚ ᱛᱟᱦᱚᱞᱮ ᱪᱟᱞᱟᱣ ᱵᱟᱲᱟ ᱦᱩᱭ ᱟᱠᱟᱱᱟ ᱥᱮ ᱵᱟᱝ
ᱵᱩᱨᱩ ᱵᱚᱸᱜᱟ ᱦᱮᱸ ᱪᱟᱞᱟᱣ ᱦᱩᱭ ᱟᱠᱟᱱ ᱜᱮᱭᱟ
ᱚ
ᱱᱚᱣᱟ ᱥᱮᱸᱫᱽᱨᱟ ᱥᱮᱫ
ᱦᱳᱭ ᱦᱳᱭ ᱱᱚᱣᱟ ᱵᱩᱨᱩ ᱵᱚᱸᱜᱟ ᱯᱟᱨᱚᱢᱮᱱ ᱛᱟᱵᱚᱱ ᱛᱚ
ᱚᱱᱟ ᱵᱟᱭ ᱵᱟᱭᱥᱟᱹᱠ ᱨᱮᱥᱮ ᱵᱩᱫᱫᱷᱚ ᱯᱩᱨᱱᱤᱢᱟ
ᱦᱳᱭ ᱦᱳᱭ
ᱦᱮᱸ ᱦᱩᱸ ᱪᱟᱞᱟᱣ ᱜᱮ
ᱚᱸᱻ
ᱵᱚᱫᱫᱷᱚ ᱯᱩᱨᱱᱤᱢᱟ ᱨᱮ ᱱᱤᱭᱟᱹ ᱦᱚᱲ ᱪᱟᱞᱟᱣ ᱦᱩᱭ ᱟᱠᱟᱱ ᱜᱮᱭᱟ ᱛᱚ ᱵᱷᱟᱜᱮ ᱜᱮ ᱦᱩᱭᱩᱜ ᱛᱟᱦᱮᱱᱟ ᱵᱤᱨ ᱨᱮ ᱛᱟᱦᱮᱱ ᱢᱮ
ᱦᱳᱭ ᱦᱮᱸ ᱛᱚ
ᱦᱩᱸ ᱟᱨ ᱵᱷᱟᱞᱤ ᱜᱮ ᱵᱩᱡᱷᱟᱹᱜ ᱛᱟᱦᱮᱱᱟ
ᱥᱚᱢᱚᱭ ᱦᱚᱸᱛᱚ ᱡᱟᱱᱤᱢ ᱢᱩᱪᱟᱹᱫ ᱦᱤᱡᱩᱜ ᱠᱟᱱ ᱛᱟᱞᱟᱝᱟ
ᱦᱮᱸ ᱢᱩᱪᱟᱹᱫ ᱦᱤᱡᱩᱜ ᱠᱟᱱᱟ
ᱦᱳᱭ ᱛᱟᱦᱞᱮ ᱱᱚᱝᱠᱟ ᱜᱮᱞᱟᱝ ᱜᱟᱞᱢᱟᱨᱟᱣᱟ ᱛᱮᱦᱮᱧ ᱫᱚ
ᱦᱮᱸ ᱦᱮᱸ
ᱦᱮᱸ ᱡᱚᱦᱟᱨ ᱜᱮ
ᱡᱚᱦᱟᱨ ᱜᱮ